ᱦᱮ ᱵᱚᱭᱦᱟ ᱨᱚᱲ
ᱦᱮᱸ ᱦᱮᱸ ᱱᱟᱯᱟᱭ ᱟᱡᱟᱢᱚᱜ ᱠᱟᱱᱟ
ᱟᱪᱪᱷᱟ ᱟᱪᱪᱷᱟ ᱟᱢᱟᱜ ᱦᱚᱸ ᱱᱟᱯᱟᱭ ᱜᱮ ᱟᱸᱡᱚᱢᱚᱜ ᱠᱟᱱᱟ
ᱦᱩᱸ ᱦᱩᱸ
ᱟᱨ ᱛᱟᱦᱞᱮ ᱪᱮᱫ ᱠᱚ ᱪᱤᱠᱟᱹᱭ ᱦᱩᱭᱩᱜ ᱠᱟᱱᱟ ᱱᱤᱛᱚᱜ ᱫᱚ
ᱱᱤᱛᱚᱜ ᱫᱚ ᱱᱚᱜ-ᱚᱭ ᱫᱟᱬᱟᱱ ᱪᱟᱞᱟᱜ ᱦᱩᱭᱩᱜ ᱠᱟᱱᱟ ᱤᱭᱟᱹ ᱥᱮᱱ ᱢᱟᱴᱷ ᱥᱮᱱ
ᱟᱪᱪᱷᱟ ᱟᱪᱪᱷᱟ ᱢᱟᱴᱷ ᱫᱚ
ᱢᱟᱴᱷ ᱪᱟᱞᱟᱜ ᱛᱟᱨᱟᱥᱤᱧ ᱦᱩᱭᱱᱟ ᱛᱚ ᱟᱧ ᱢᱚᱱᱮ ᱠᱟᱱᱟ ᱵᱚᱞ ᱠᱚ ᱠᱟᱹᱡ ᱠᱷᱮᱞ ᱵᱟᱲᱟ ᱦᱩᱭᱩᱜᱼᱟ
ᱟᱪᱷᱟ ᱟᱪᱷᱟ
ᱦᱮᱸᱻ
ᱥᱮ ᱚᱱᱠᱟ ᱪᱮᱫ ᱵᱚᱞ ᱠᱚᱢ ᱠᱷᱮᱞ ᱵᱟᱲᱟᱜ ᱜᱮᱭᱟ?
ᱫᱚ ᱵᱚᱞ ᱠᱷᱩᱵ ᱠᱷᱮᱞ ᱜᱮᱭᱟ
ᱟᱪᱷᱟ ᱟᱪᱷᱟ
ᱟᱢᱫᱚ ᱟᱹᱰᱤ ᱡᱟᱭᱜᱟ ᱠᱚᱨᱮ ᱠᱷᱮᱞ ᱠᱚ ᱪᱟᱞᱟᱣ ᱵᱟᱲᱟ ᱦᱮᱸ ᱫᱟᱲᱮ ᱦᱚᱸ ᱫᱟᱲᱮ ᱵᱟᱲᱟ ᱦᱩᱭ ᱟᱠᱟᱱᱟ ᱦᱮᱸ ᱢᱟᱱᱮ ᱜᱚᱴᱟ ᱠᱚ ᱫᱤᱞᱤ ᱵᱚᱞ ᱮᱸ ᱠᱷᱮᱞ ᱠᱚ ᱚᱱᱠᱟ ᱵᱤᱱ ᱠᱚᱵᱤᱱ ᱠᱷᱮᱞᱣᱟᱲ ᱜᱮᱭᱟ ᱥᱮ ᱵᱟᱝ
ᱵᱟᱝ ᱟᱹᱞᱤᱧ ᱫᱚ ᱚᱱᱠᱟ ᱞᱮᱠᱟ ᱫᱚ ᱵᱚᱞ ᱫᱚ ᱵᱟᱞᱤᱧ ᱠᱷᱮᱞ ᱵᱟᱲᱟᱭᱮᱫ ᱜᱮᱭᱟ ᱚᱱᱠᱟ ᱮᱢᱱᱤ ᱦᱚᱲᱢᱚ ᱤᱭᱟᱹ ᱞᱟᱹᱜᱤᱫ ᱟᱨ ᱚᱱᱟ ᱞᱟᱹᱜᱤᱫ ᱛᱮ ᱠᱷᱮᱞ ᱵᱟᱲᱟᱭ ᱦᱩᱭᱩᱜ ᱠᱷᱟᱱ ᱚᱱᱠᱟ ᱡᱟᱦᱟᱸ ᱥᱮᱫ ᱠᱚ ᱠᱷᱮᱞ ᱠᱚ ᱪᱟᱞᱟᱜ ᱦᱮᱸ ᱚᱱᱟ ᱠᱚ ᱞᱟᱹᱜᱤᱫ ᱫᱚ ᱵᱚᱞ ᱫᱚ ᱵᱟᱝᱞᱤᱧ ᱠᱷᱮᱞᱟ ᱟᱨ ᱟᱞᱮ ᱫᱚ ᱱᱚᱜᱼᱚᱭ ᱠᱟᱹᱢᱤ ᱡᱚᱝ ᱦᱚᱲ ᱛᱚ ᱦᱚᱸᱜᱼᱚᱭ ᱱᱤᱛᱚᱜ ᱠᱟᱹᱢᱤ ᱠᱷᱚᱱ ᱦᱮᱡ ᱦᱩᱭᱱᱟ ᱵᱟᱹᱞᱤ ᱜᱟᱹᱰᱤ ᱨᱮ ᱠᱟᱹᱢᱤ ᱪᱟᱞᱟᱣ ᱦᱩᱭ ᱞᱮᱱᱟ ᱦᱮᱸ ᱵᱟᱹᱞᱤ ᱜᱟᱹᱰᱤ ᱠᱷᱚᱱ ᱱᱤᱛᱚᱜ ᱜᱮ ᱚᱱᱟ ᱪᱷᱩᱴᱤᱭᱮᱱ ᱛᱮᱞᱮ ᱦᱮᱡ ᱮᱱᱟ ᱛᱮᱤᱦᱤᱧ ᱫᱚ ᱞᱚᱜᱚᱱ ᱜᱮᱞᱮ ᱪᱷᱩᱴᱤᱭᱮᱱᱟ ᱩᱱᱟᱹᱜ ᱜᱟᱱ ᱰᱟᱨ ᱵᱟᱹᱱᱩᱜ ᱟᱠᱟᱫᱟ ᱵᱟᱹᱞᱤ
ᱟᱪᱷᱟ ᱦᱮᱸ ᱦᱮᱸ
ᱮᱱᱠᱷᱟᱱ ᱫᱚ ᱱᱟᱸᱜ ᱚᱱᱮ ᱱᱟᱹᱭ ᱨᱮ ᱦᱟᱱᱮ ᱜᱤᱛᱤᱞ ᱞᱮ ᱪᱟᱞᱟᱣ ᱠᱚᱜ -ᱟ ᱚᱸᱰᱮ ᱠᱷᱚᱱᱜ ᱮᱠᱟᱞ ᱛᱮᱞᱮ ᱪᱟᱞᱟᱣ ᱠᱟᱛᱮ ᱞᱮ ᱤᱫᱤᱭᱟᱚᱣᱟ ᱦᱮᱸ
ᱦᱩᱸ
ᱮᱸᱰᱮ ᱠᱷᱟᱱ ᱫᱚ ᱚᱸᱰᱮ ᱟᱠᱚ ᱴᱷᱮᱱ ᱡᱟᱦᱟᱸ ᱠᱚ ᱦᱟᱛᱟᱣ ᱮᱟ ᱩᱱᱠᱩ ᱤᱫᱤ ᱠᱟᱛᱮ ᱢᱟᱱᱮ ᱪᱟᱞᱟᱜ ᱵᱟᱝ ᱦᱩᱭᱩᱜ ᱛᱟᱠᱚᱣᱟ ᱮᱠᱟᱞ ᱛᱮ ᱚᱱᱠᱟ ᱛᱞᱟ ᱠᱟᱛᱮᱞ ᱞᱮ ᱤᱫᱤᱭᱟᱚ ᱠᱟᱱᱟ ᱟᱭᱢᱟ ᱦᱚᱲ ᱜᱮᱞᱮ ᱦᱮᱡ ᱟᱠᱟᱱᱟ ᱫᱷᱟᱢ ᱞᱮ ᱟᱹᱜᱩ ᱠᱟᱜᱼᱟ ᱦᱮᱸ ᱫᱷᱟᱢᱟᱞ ᱨᱮ ᱵᱟ ᱯᱮ ᱦᱚᱲ ᱠᱚ ᱯᱮᱨᱮᱡ ᱮᱟ ᱯᱮ ᱦᱚᱲ ᱫᱚᱞᱮ ᱫᱤᱯᱤᱞ ᱞᱮᱫᱟ
ᱦᱮᱸ ᱦᱮᱸ
ᱩᱸᱜ ᱩᱸᱜ ᱩᱱᱠᱟ ᱜᱟᱹᱰᱤ ᱨᱮᱞᱮ ᱞᱚᱰ ᱮᱫᱟ ᱤᱫᱤᱭᱮᱫᱟ ᱩᱱᱠᱩ ᱡᱟᱦᱟᱸᱭ ᱠᱚ ᱩᱱᱠᱩ ᱴᱷᱮᱱ ᱟᱫᱚ ᱛᱤᱱᱟᱹᱜ ᱪᱮᱫ ᱞᱮᱠᱟ ᱠᱚ ᱞᱟᱹᱭ ᱟᱠᱟᱫ ᱠᱚᱣᱟ ᱦᱮᱸ ᱚᱱᱠᱟ ᱞᱮᱠᱟ? ᱠᱟᱹᱣᱰᱤ ᱛᱮᱠᱚ ᱦᱟᱛᱟᱣᱟ ᱟᱠᱷᱨᱤᱧ ᱟᱠᱚ
ᱦᱮᱸ
ᱟᱨ ᱥᱟᱺᱜᱤᱧ ᱥᱟᱺᱜᱤᱧ ᱫᱚ ᱚᱱᱟ ᱛᱮᱜᱮ ᱜᱮ ᱠᱚ ᱤᱫᱤᱭᱟ ᱡᱟᱦᱟᱸᱭᱱᱟᱜ ᱥᱩᱨ ᱠᱚᱨᱮ ᱩᱱᱠᱩ ᱫᱚ ᱱᱟᱜ ᱚᱱᱟ ᱰᱟᱝᱨᱟ ᱜᱟᱹᱰᱤ ᱠᱚ ᱮᱢᱟᱱ ᱥᱮ ᱚᱠᱚᱭ ᱠᱚᱫᱚᱧ ᱧᱮᱞ ᱟᱠᱟᱫ ᱠᱚᱣᱟ ᱱᱚᱜᱼ ᱱᱮᱛᱟᱨ ᱫᱚ ᱢᱚᱴᱚᱨ ᱥᱟᱭᱠᱮᱞ ᱢᱮᱱᱟᱜ-ᱟ ᱛᱚ ᱥᱩᱨ ᱥᱠᱯᱩᱨ ᱠᱚᱨᱮᱱ ᱫᱚ ᱦᱚᱜᱼᱱᱟ ᱠᱚᱛᱮ ᱜᱮᱠᱚ ᱤᱫᱤᱭᱮᱫᱟ ᱩᱱᱠᱩ ᱫᱚᱠᱚ ᱞᱟᱹᱭᱮᱫᱟ ᱚᱸᱰᱮ ᱥᱩᱨ ᱨᱮ ᱛᱟᱦᱮᱱ ᱛᱩᱞᱩᱡ ᱦᱚᱸ ᱡᱩᱫᱤ ᱜᱟᱹᱰᱤ ᱛᱮᱞᱮ ᱦᱟᱛᱟᱣᱟ ᱮᱱᱠᱷᱟᱱ ᱫᱚ ᱯᱩᱭᱥᱟᱹ ᱠᱷᱚᱨᱪᱟᱜ-ᱟ ᱟᱨ ᱥᱩᱨ ᱚᱱᱟ ᱠᱚᱛᱮ ᱠᱚ ᱥᱟᱜᱟᱲ ᱞᱮᱠᱷᱟᱱ ᱥᱮ ᱥᱟᱭᱠᱮᱞ ᱥᱮ ᱢᱚᱴᱚᱨ ᱥᱟᱭᱠᱮᱞ ᱛᱮ ᱚᱱᱟ ᱛᱮᱠᱚ ᱠᱚᱨᱟᱣ ᱮᱫᱟ ᱟᱞᱮ ᱥᱮᱫ ᱫᱚ ᱤᱱᱟ. ᱠᱷᱟᱱ ᱫᱚ ᱯᱩᱭᱥᱟᱹ ᱦᱚᱸ ᱵᱟᱝ ᱞᱟᱜᱟᱜᱼᱟ ᱟᱨ ᱚᱱᱟ ᱥᱚᱨᱠᱟᱨᱤ ᱠᱷᱚᱱ ᱚᱲᱟᱜ ᱠᱚᱠᱚ ᱧᱟᱢ ᱟᱠᱟᱫᱟᱼᱟ ᱛᱤᱧ ᱩᱸ ᱚᱱᱟ ᱠᱚᱠᱚ ᱵᱮᱱᱟᱣ ᱵᱟᱲᱟᱭᱮᱫᱟ ᱚᱱᱟ ᱠᱚ ᱤᱫᱤ ᱠᱟᱛᱮ
ᱛᱟᱦᱚᱞᱮ ᱜᱚᱢᱠᱮ ᱦᱮᱸ ᱟᱯᱮ ᱥᱮᱫ ᱫᱚ ᱞᱟᱹᱭ ᱫᱟᱹᱧ ᱟᱯᱮ ᱥᱮᱫ ᱫᱚᱩᱧ ᱞᱟᱹᱭᱫᱟ ᱡᱮ ᱚᱱᱠᱟ ᱥᱚᱨᱠᱟᱨᱤ ᱚᱲᱟᱜ ᱠᱚᱫᱚ ᱠᱚ ᱧᱟᱢ ᱟᱠᱟᱜ ᱜᱮᱭᱟ ᱥᱮ ᱵᱟᱝ?
ᱦᱮᱸ ᱜᱚᱢ ᱚᱱᱟ ᱥᱚᱨᱠᱟᱨᱤ ᱚᱲᱟᱜ ᱫᱚ ᱟᱹᱰᱤᱜᱟᱱ ᱟᱹᱰᱤᱜᱟᱱ ᱠᱚ ᱧᱟᱢ ᱟᱠᱟᱫᱟ ᱵᱚᱞᱮ ᱢᱟᱱᱮ ᱟᱛᱩᱨ ᱨᱮ ᱚᱱᱠᱟ ᱯᱨᱟᱭᱟᱱᱚ ᱦᱚᱲ ᱠᱚ ᱧᱟᱢ ᱟᱠᱟᱫᱟ ᱢᱟᱱᱮ ᱟᱞᱮ ᱦᱚᱸᱞᱮ ᱧᱟᱢ ᱠᱟᱫᱟ
ᱦᱮᱸ
ᱦᱚᱭ ᱤᱧᱦᱚᱸ ᱟᱫᱚ ᱤᱧᱦᱚᱸ ᱟᱵᱤᱱ ᱵᱤᱡᱠᱟ ᱵᱮᱤᱱ ᱞᱟᱹᱭ ᱠᱮᱫᱟ ᱟᱹᱰᱤᱰᱤ ᱠᱟᱹᱢᱤ ᱠᱚᱵᱤᱱ ᱥᱮᱱᱚᱜ ᱵᱟᱲᱟᱜ ᱜᱮᱭᱟ ᱛᱚ ᱟᱹᱞᱤᱧ ᱦᱚᱸ ᱜᱟᱹᱰᱤ ᱠᱟᱜᱡᱽᱞᱤᱧ ᱥᱮᱱ ᱵᱟᱲᱟ ᱟᱠᱟᱱ ᱜᱮᱭᱟ ᱱᱚᱜᱚᱭ ᱧᱮᱞᱵᱤᱱ ᱱᱚᱣᱟ ᱤᱴᱟᱹ ᱦᱚᱭᱛᱚ ᱤᱴᱟᱹ ᱵᱟᱫᱮ ᱛᱟᱨᱮ ᱱᱚᱣᱟ ᱵᱟᱞᱤ ᱞᱩᱰ
ᱦᱩᱸ
ᱛᱟᱯᱚᱨᱮ ᱱᱚᱣᱟ ᱟᱞᱳᱲᱳᱱ ᱢᱟᱱᱮ ᱮᱢᱱᱤ ᱡᱚᱛᱚ ᱥᱟᱶ ᱜᱮᱠᱚ ᱞᱳᱰ ᱤᱫᱤᱭᱟ ᱠᱚᱣᱟ ᱟᱫᱚ ᱠᱟᱹᱢᱤ ᱱᱟᱲᱟ ᱦᱩᱭ ᱜᱟᱱ ᱜᱮᱭᱟ ᱦᱮᱸ ᱯᱩᱭᱥᱟᱹ ᱠᱚᱦᱚᱸ ᱚᱱᱠᱟ ᱵᱷᱟᱜᱤ ᱜᱮ ᱠᱚᱢᱚᱜᱼᱟ ᱵᱟᱞᱤ ᱞᱳᱰ ᱠᱚᱨᱮ ᱫᱚ ᱵᱟᱞᱤ ᱞᱳᱰ ᱮᱴᱟ. ᱞᱳᱰ ᱠᱚᱨᱮ ᱫᱚ ᱚᱱᱠᱟ ᱦᱟᱱᱟ ᱠᱟᱹᱢᱤ ᱵᱟᱲᱟ ᱜᱮᱭᱟᱞᱤᱧ ᱟᱨ ᱱᱤᱛᱚᱜ ᱢᱟ ᱦᱟᱜ ᱚᱱᱟ ᱟᱛᱩ ᱚᱲᱟᱜ ᱠᱟᱹᱢᱤ ᱫᱚ ᱚᱲᱟᱜ ᱠᱚᱠᱚ ᱧᱟᱢ ᱠᱟᱫᱟ ᱟᱫᱚ ᱱᱚᱣᱟ ᱦᱟᱜ ᱯᱟᱠᱟ ᱢᱤᱥᱛᱤᱨᱤ ᱥᱟᱞᱟᱜ ᱠᱟᱹᱢᱤ ᱵᱟᱲᱟ ᱦᱩᱭᱩᱜ ᱠᱟᱱᱟ ᱟᱨ ᱚᱱᱟ ᱥᱟᱶ ᱥᱟᱶᱛᱮ ᱵᱚᱞ ᱦᱚᱸ ᱠᱷᱮᱞ ᱦᱩᱭᱩᱜ ᱠᱟᱱ ᱜᱮᱭᱟ
ᱟᱪᱪᱷᱟ ᱟᱪᱪᱷᱟ
ᱦᱮᱸ
ᱟᱨ ᱚᱱᱠᱟ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ?
ᱦᱮᱸ ᱟᱨ ᱱᱮᱛᱚᱜ ᱫᱚᱱ ᱦᱟᱸᱜ ᱱᱚᱜᱼᱚᱭ ᱮᱸ ᱱᱚᱣᱟ ᱟᱹᱛᱩ ᱚᱲᱟᱜ ᱨᱮ ᱡᱟᱦᱟᱸ ᱵᱚ ᱧᱟᱢ ᱠᱟᱫᱟ ᱚᱲᱟᱜ ᱠᱚ ᱩᱱᱠᱩ ᱚᱲᱟᱜ ᱠᱚᱠᱚ ᱵᱮᱱᱟᱣ ᱮᱫᱟ ᱟᱨ ᱵᱟᱠᱤ ᱠᱚᱫᱚ ᱦᱟᱸᱜ ᱱᱚᱸᱜ ᱱᱚᱝᱠᱟ ᱢᱟᱴᱷ ᱠᱮ ᱟᱭᱢᱟ ᱦᱩᱭ ᱟᱠᱟᱱ ᱟᱰᱤ ᱠᱤᱪᱷᱩ ᱚᱠᱚᱭ ᱫᱚ ᱱᱟᱱ ᱤᱭᱟᱹ ᱫᱟᱨᱮ ᱠᱚᱠᱚ ᱨᱚᱦᱚᱭᱮᱫᱟ ᱦᱮᱸ ᱟᱨ ᱱᱟᱜ ᱱᱚᱜᱼᱚᱭ ᱱᱤᱛᱚᱜ ᱵᱟᱜᱟᱱ ᱠᱚᱠᱚ ᱢᱟᱜ ᱦᱚᱪᱚᱭᱮᱫ ᱠᱚᱣᱟ ᱢᱟᱱᱮ ᱚᱱᱟ ᱠᱚᱨᱮ ᱦᱟᱸᱰᱮ ᱱᱟᱸᱰᱮ ᱠᱟᱢᱤ ᱠᱚ ᱥᱮᱱᱚᱜ ᱠᱟᱱᱟ ᱦᱚᱲ ᱠᱚ ᱢᱟᱱᱮ ᱚᱱᱠᱟ ᱟᱹᱛᱩ ᱨᱮᱫᱚ ᱟᱞᱮ ᱟᱹᱛᱩ ᱨᱮᱱ ᱦᱚᱲ ᱚᱱᱠᱟ ᱵᱟᱵᱚ ᱛᱟᱦᱮᱸ ᱛᱷᱤᱨᱚᱜ ᱜᱮᱭᱟ ᱢᱟᱱᱮ ᱡᱟᱦᱟᱱᱟᱜ ᱠᱟᱹᱢᱤ ᱵᱟᱝ ᱡᱟᱦᱟᱱᱟᱜ ᱠᱟᱹᱢᱤ ᱫᱷᱟᱱᱫᱟ ᱨᱮᱜᱮ ᱠᱚ ᱛᱟᱦᱮᱱᱟ᱾
ᱟᱪᱪᱷᱟ ᱟᱪᱪᱷᱟ
ᱦᱮᱸ
ᱦᱮᱸ ᱜᱚᱝᱠᱮ ᱦᱚᱸᱜᱼᱚᱭ ᱞᱟᱹᱭ ᱠᱮᱫᱟᱢ ᱡᱮ ᱫᱟᱨᱮ ᱠᱩ ᱢᱟᱸᱜ ᱮᱫᱟ ᱨᱚᱦᱚᱭ ᱦᱚᱠᱚ ᱨᱚᱦᱚᱭ ᱮᱫᱟ᱾
ᱦᱮᱸ
ᱱᱚᱜ-ᱚ ᱱᱚᱝᱠᱟᱱ ᱫᱟᱨᱮ ᱨᱚᱦᱚᱭ ᱡᱟᱦᱟᱸᱟᱢ ᱞᱟᱹᱭ ᱟᱠᱟᱫᱟ ᱚᱱᱟ ᱫᱚ ᱟᱹᱰᱤ ᱱᱟᱯᱟᱭ ᱠᱟᱛᱷᱟ᱾ ᱟᱹᱰᱤ ᱱᱟᱯᱟᱭ ᱜᱮᱧ ᱵᱩᱡᱷᱟᱹᱣ ᱠᱮᱫᱟ᱾
ᱦᱮᱸ ᱦᱮᱸ
ᱟᱨ ᱦᱚᱸᱜᱼᱚᱭ ᱞᱟᱹᱭ ᱠᱮᱫᱟᱢ ᱫᱟᱨᱮ ᱠᱚ ᱢᱟᱸᱜ ᱮᱫᱟ ᱛᱚᱠᱷᱚᱱ ᱫᱚ ᱟᱨᱚ ᱟᱹᱰᱤ ᱠᱚᱥᱴᱚ ᱜᱤᱧ ᱵᱩᱡᱷᱟᱹᱣ ᱠᱮᱫᱟ ᱦᱮᱸ ᱦᱮᱸ ᱜᱚᱢᱠᱮ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱜᱚᱢᱠᱮ ᱞᱟᱹᱭ ᱵᱮᱱ ᱥᱮ
ᱱᱚᱝᱠᱟ ᱡᱟᱦᱟᱸ ᱞᱮᱠᱟ ᱧᱮᱞᱚᱜ ᱠᱟᱱᱟ ᱡᱟᱦᱟᱸ ᱵᱮᱱ ᱞᱟᱹᱭ ᱠᱮᱫᱟ ᱫᱟᱨᱮ ᱢᱟᱸᱜ ᱠᱷᱟᱡ ᱫᱚ ᱟᱹᱰᱤ ᱠᱚᱥᱴᱚ ᱞᱤᱧ ᱵᱩᱡᱷᱟᱹᱣ ᱠᱮᱫᱟ ᱪᱮᱫᱟᱜ ᱵᱟᱝᱢᱟ ᱱᱤᱛᱚᱜ ᱦᱚᱸᱜᱼᱚᱭ ᱡᱟᱦᱟᱸ ᱫᱟᱨᱮ ᱠᱚᱯᱮ ᱢᱟᱸᱜ ᱮᱫᱟ ᱱᱚᱣᱟ ᱠᱚᱫᱚ ᱵᱟᱝ ᱢᱟᱸᱜ ᱠᱟᱛᱮᱫ ᱨᱚᱦᱚᱭ ᱜᱮ ᱡᱟᱹᱥᱛᱤ ᱞᱮᱠᱷᱟᱱ ᱫᱚ ᱟᱨᱦᱚ ᱱᱟᱯᱟᱭ ᱠᱚᱜᱼᱟ ᱟᱨᱠᱤ᱾
ᱟᱪᱪᱷᱟ᱾
ᱵᱟᱠᱷᱟᱱ ᱱᱤᱛᱚᱜ ᱡᱟᱦᱟᱸ ᱦᱮᱸ ᱱᱤᱛᱚᱜ ᱡᱟᱦᱟᱸ ᱞᱮᱠᱟᱧ ᱧᱮᱞ ᱮᱫᱟ ᱚᱱᱠᱟ ᱥᱤᱛᱩᱝ ᱫᱤᱱ ᱦᱚᱸ ᱟᱭᱢᱟ ᱥᱤᱛᱩᱝ ᱠᱟᱱᱟ ᱦᱚᱭ ᱫᱟᱭ ᱞᱚᱞᱚᱜᱮ ᱦᱮᱸ
ᱦᱮᱸ ᱦᱮᱸ
ᱚᱱᱟ ᱠᱚ ᱚᱥᱩᱵᱤᱫᱟ ᱦᱩᱭᱩᱜ ᱠᱟᱱᱟ᱾
ᱦᱩᱸ
ᱦᱩᱸᱻ ᱦᱮᱸ ᱜᱚᱝᱠᱮ ᱢᱟᱱᱮ ᱫᱟᱨᱮ ᱫᱚ ᱡᱟᱦᱟᱸ ᱫᱟᱨᱮ ᱞᱮ ᱢᱟᱸᱜ ᱮᱫᱟ ᱚᱱᱟ ᱫᱚ ᱱᱚᱣᱟ ᱡᱟᱦᱟᱸᱫᱚ ᱱᱚᱣᱟ ᱤᱭᱩᱠᱤᱞᱳᱯᱚᱴᱟᱥ ᱫᱟᱨᱮ ᱠᱚ ᱨᱚᱦᱚᱭ ᱠᱟᱫᱟ ᱢᱟᱱᱮ ᱚᱱᱟ ᱫᱚ ᱠᱟᱴ ᱠᱷᱟᱹᱛᱤᱨ ᱜᱮᱠᱚ ᱨᱚᱦᱚᱭ ᱟᱠᱟᱫᱟ ᱢᱟᱱᱮ ᱚᱲᱟᱜ ᱠᱚᱨᱮ ᱞᱟᱜᱟᱜ ᱟᱨ ᱫᱟᱨᱮ ᱦᱚᱸᱠᱚ ᱨᱚᱦᱚᱭ ᱫᱟ ᱱᱟᱯᱟᱭ ᱫᱟᱨᱮ ᱠᱚ ᱜᱮ ᱱᱚᱜᱼᱚᱭ ᱵᱟᱲᱜᱮ ᱠᱚᱨᱮ ᱩᱞ ᱫᱟᱨᱮ ᱠᱚ ᱨᱚᱦᱚᱭ ᱠᱟᱫᱟ ᱦᱮᱸ ᱠᱷᱟᱱᱴᱟᱨ ᱫᱟᱨᱮ, ᱟᱹᱰᱤᱜᱟᱱ ᱪᱟᱨᱟ ᱠᱚ ᱱᱮᱛᱟᱨ ᱢᱟ ᱥᱚᱨᱠᱟᱨ ᱯᱟᱦᱴᱟ ᱠᱷᱚᱱᱟᱜ ᱦᱚᱸ ᱪᱟᱨᱟ ᱫᱚ ᱧᱟᱢᱚᱜ ᱠᱟᱱᱟ ᱟᱫᱚ ᱚᱱᱟ
ᱟᱪᱪᱷᱟ ᱟᱪᱪᱷᱟ ᱛᱚ ᱡᱟᱦᱟᱸ ᱞᱮᱠᱟ ᱞᱤᱧ ᱟᱸᱡᱚᱢ ᱟᱹᱜᱩ ᱟᱠᱟᱫ ᱠᱟᱹᱴᱤᱡ ᱠᱷᱚᱱᱟᱜ ᱞᱟᱹᱭ ᱟᱠᱚ ᱢᱤᱫᱴᱟᱝ ᱫᱟᱨᱮ ᱢᱟᱜ ᱞᱮᱠᱷᱟᱱ ᱫᱚ ᱫᱚᱥᱴᱤ ᱫᱟᱨᱮ ᱨᱚᱦᱚᱭ ᱦᱩᱭᱩᱜᱼᱟ ᱱᱚᱝᱠᱟ ᱦᱩᱰᱤᱧ ᱠᱷᱚᱡ ᱟᱸᱡᱚᱢ ᱦᱩᱭ ᱠᱟᱱᱟ᱾ ᱚᱱᱟ ᱠᱷᱟᱹᱛᱤᱨ ᱞᱤᱧ ᱚᱱᱟ ᱠᱚ ᱠᱟᱛᱷᱟ ᱫᱚᱞᱤᱧ ᱞᱟᱹᱭ ᱠᱮᱭᱟ ᱱᱤᱛᱚᱜ ᱫᱚ ᱯᱩᱨᱤᱵᱮᱥ ᱠᱚ ᱦᱚᱸ ᱛᱚ ᱵᱟᱹᱲᱤᱡᱚᱜ ᱠᱟᱱ ᱛᱟᱵᱚᱱᱟ ᱚᱱᱟ ᱫᱟᱨᱮ ᱠᱚ ᱠᱷᱟᱹᱛᱤᱨ ᱛᱮᱜᱮ᱾
ᱦᱮᱸ ᱦᱮᱸ
ᱫᱟᱨᱮ ᱠᱚ ᱠᱷᱟᱹᱛᱤᱨ ᱛᱮᱦᱚᱸ ᱫᱟᱨᱮ ᱦᱚᱸᱛᱚ ᱵᱟᱹᱲᱤᱡᱚᱜ ᱫᱚ ᱵᱟᱹᱨᱤᱡ ᱨᱮᱱᱟᱜ ᱠᱟᱨᱚᱱ ᱫᱚ ᱦᱩᱭᱩᱜ ᱠᱟᱱᱟ ᱱᱚᱜᱚᱭ ᱡᱮᱢᱚᱱ ᱠᱚᱞᱠᱟᱨᱠᱷᱟᱱᱟ ᱠᱚ ᱵᱮᱱᱟᱣ ᱮᱫᱟ ᱚᱱᱟ ᱠᱚ ᱫᱩᱦᱟᱹ ᱠᱚ ᱩᱰᱩᱠᱚᱜ ᱠᱟᱱᱟ ᱦᱮᱸ
ᱚᱱᱟᱠᱚ ᱠᱷᱟᱹᱛᱤᱨ ᱛᱮ ᱯᱚᱨᱤᱵᱮᱥ ᱦᱚᱸ ᱵᱟᱹᱲᱤᱡᱚᱜ ᱠᱟᱱ ᱛᱟᱵᱚᱱᱟ ᱛᱚ ᱱᱚᱣᱟ ᱠᱚᱫᱚ ᱠᱚᱞ ᱠᱟᱨᱠᱷᱟᱱᱟ ᱠᱚ ᱚᱱᱟ ᱠᱚ ᱵᱮᱱᱟᱣ ᱵᱚᱱ ᱠᱚᱢ ᱞᱮᱠᱷᱟᱱ ᱱᱤᱛᱚᱜ ᱫᱚ ᱡᱟᱦᱟᱸ ᱞᱮᱠᱟ ᱧᱮᱞᱚᱜ ᱠᱟᱱᱟ ᱛᱚ ᱚᱱᱠᱟ ᱵᱤᱨ ᱵᱩᱨᱩ ᱫᱟᱨᱮ ᱱᱟᱹᱲᱤ ᱚᱱᱟ ᱠᱚ ᱢᱟᱜ ᱫᱷᱟᱥᱟᱣ ᱠᱟᱛᱮ ᱠᱚᱞ ᱠᱟᱨ ᱠᱷᱟᱱᱟ ᱠᱚ ᱵᱮᱱᱟᱣ ᱫᱟ ᱥᱮ
ᱦᱩᱸ ᱦᱩᱸ
ᱱᱚᱜᱼᱚ ᱱᱟ ᱠᱚ ᱦᱚᱸ ᱟᱵᱚ ᱵᱮᱱᱟᱣ ᱠᱚᱢ ᱦᱩᱭᱩᱜ ᱛᱟᱵᱚᱱᱟ ᱵᱟᱠᱷᱟᱱ ᱟᱵᱚ ᱦᱟᱯᱮᱱ ᱫᱤᱱ ᱨᱮ ᱟᱨᱚ ᱟᱭᱢᱟ ᱨᱚᱠᱚᱢᱟᱜ ᱟᱱᱟᱴ ᱮᱸᱴᱠᱮᱴᱚᱬᱮᱸ ᱨᱮᱵᱚᱱ ᱯᱟᱲᱟᱜᱼᱟ ᱦᱮᱸ ᱛᱚᱠᱷᱚᱱ ᱛᱮᱫᱚ ᱟᱨᱚ ᱵᱚᱱ ᱧᱮᱞᱟ ᱱᱟᱜ ᱠᱷᱟᱡ ᱫᱟᱨᱮ ᱱᱟᱹᱲᱤ ᱠᱚᱸᱦᱚ ᱵᱟᱝ ᱦᱩᱭᱩᱜ ᱠᱟᱱᱟ ᱦᱮᱸ ᱦᱮᱸ ᱱᱚᱝᱠᱟ ᱯᱚᱨᱮᱨ ᱠᱷᱮᱛᱨᱮ ᱟᱨᱠᱤ ᱟᱱᱟᱴ ᱮᱸᱴᱠᱮᱴᱚᱬᱮᱸ ᱦᱩᱭ ᱫᱟᱲᱮᱭᱟᱛᱟᱵᱚᱱᱟ
ᱦᱩᱸ ᱦᱮᱸ ᱱᱚᱣᱟ ᱫᱚ ᱟᱹᱰᱤ ᱢᱟᱨᱟᱝ ᱠᱟᱛᱷᱟ ᱯᱮ ᱞᱟᱹᱭ ᱠᱮᱫᱟ ᱜᱚᱢᱠᱮ ᱱᱚᱜᱼᱚᱭ ᱡᱮ ᱟᱵᱚ ᱱᱟᱦᱟᱜ ᱵᱚᱱ ᱧᱮᱞᱫᱟ ᱢᱟᱱᱮ ᱛᱤᱱᱟᱹᱜ ᱠᱤᱪᱷᱩ ᱦᱩᱭᱩᱜ ᱠᱟᱱᱟ ᱢᱟᱱᱮ ᱩᱱ ᱫᱤᱱ ᱠᱚ ᱞᱟᱹᱭ ᱵᱟᱲᱟ ᱛᱟᱦᱮᱸᱱ ᱯᱟᱹᱦᱤᱞ ᱨᱮᱱ ᱦᱚᱲ ᱠᱚ ᱡᱮ ᱥᱤᱛᱩᱝ ᱫᱤᱱ ᱦᱚᱸ ᱢᱟᱱᱮ ᱩᱱᱟᱹᱜ ᱡᱳᱨ ᱛᱮᱵᱟᱭ ᱥᱤᱛᱩᱝ ᱛᱟᱦᱮᱸ ᱚᱱᱮ ᱱᱮᱛᱟᱨ ᱡᱮᱢᱚᱱ ᱥᱤᱛᱩᱝ ᱫᱤᱱ ᱜᱮ ᱡᱟᱹᱥᱛᱤ ᱞᱮᱠᱟ ᱵᱩᱡᱷᱟᱹᱣᱟ ᱱᱮᱛᱟᱨ ᱫᱟᱜ ᱫᱤᱱ ᱥᱮᱴᱮᱨ ᱟᱠᱟᱱ ᱨᱮᱦᱚᱸ ᱫᱟᱜᱮᱫ ᱨᱮᱦᱚᱸ ᱢᱚᱴᱟᱢᱩᱴᱤ ᱛᱩᱜᱮ ᱩᱫᱽᱜᱟᱨ ᱜᱮ ᱵᱩᱡᱷᱟᱹᱜ ᱠᱟᱱᱟ ᱢᱟᱱ ᱱᱮᱛᱟᱨᱟᱜ ᱯᱚᱨᱤᱵᱮᱥ ᱵᱚᱱ ᱧᱮᱞ ᱞᱮᱠᱷᱟᱱ ᱫᱚ ᱟᱹᱰᱤ ᱚᱱᱠᱟ ᱞᱚᱞᱚ ᱜᱮ ᱵᱩᱡᱷᱟᱹᱜ ᱠᱟᱱᱟ ᱟᱵᱤᱱ ᱡᱟᱦᱟᱸ ᱠᱚ ᱵᱤᱱ ᱞᱟᱹᱭ ᱠᱮᱫ ᱚᱱᱟ ᱠᱚᱫᱚ ᱡᱚᱛᱚ ᱥᱟᱹᱨᱤ ᱠᱟᱛᱷᱟ ᱠᱟᱱᱟ ᱡᱮᱞᱮᱠᱟ ᱱᱚᱜ-ᱚᱭ ᱱᱟᱦᱟᱜ ᱫᱟᱨᱮ ᱠᱚ ᱱᱟᱦᱟᱜ ᱫᱚ ᱫᱚᱢᱮ ᱠᱚ ᱢᱟᱜ ᱮᱫᱟ ᱚᱱᱟ ᱫᱟᱨᱮ ᱠᱤᱪᱷᱩ ᱠᱚ ᱵᱮᱱᱟ ᱟᱫᱟ ᱚᱭᱱᱟ ᱫᱚ ᱪᱤᱭᱟᱨ ᱚᱲᱟᱜ ᱟᱫᱚ ᱚᱱᱠᱟᱱᱟᱜ ᱚᱱᱮ ᱟᱹᱰᱤ ᱠᱤᱪᱷᱩ ᱠᱟᱴᱷ ᱛᱮᱜᱮ ᱛᱮᱭᱟᱨᱚᱜ ᱠᱟᱱᱟ ᱦᱮᱸ ᱟᱫᱚ ᱫᱟᱨᱮ ᱢᱟᱜ ᱫᱚ ᱡᱩᱫᱤ ᱟᱵᱚᱣᱟᱜ ᱠᱟᱹᱢᱤᱨᱮ ᱞᱟᱜᱟᱜ ᱠᱟᱱᱟ ᱛᱟᱦᱚᱞᱮ ᱢᱟᱜ ᱫᱚ ᱴᱷᱤᱠ ᱜᱮᱭᱟ। ᱠᱤᱱᱛᱩ ᱢᱤᱫᱴᱟᱝ ᱟᱵᱚ ᱪᱮᱠᱟ ᱵᱮᱱ ᱞᱟᱹᱭ ᱠᱮᱫᱟ ᱢᱤᱫᱴᱟᱝ ᱫᱟᱨᱮ ᱨᱮ ᱫᱚᱥᱴᱤ ᱫᱟᱨᱮ ᱨᱚᱦᱚᱭ ᱦᱩᱭᱩᱜᱼᱟ ᱠᱤᱱᱛᱩ ᱚᱱᱮ ᱚᱱᱠᱟ ᱱᱟᱯᱟᱭ ᱠᱚᱜᱼᱟ
ᱦᱮᱸ ᱦᱮᱸ ᱱᱚᱜᱚᱭ ᱟᱨᱚ ᱧᱮᱞᱚᱜ ᱠᱟᱱᱟ ᱡᱮᱢᱚᱱ ᱫᱟᱨᱮ ᱨᱮᱱᱟᱜ ᱞᱟᱹᱴᱩ ᱞᱟᱹᱴᱩ ᱵᱤᱨ ᱫᱟᱨᱮ ᱱᱟ ᱫᱟᱨᱮ ᱱᱟᱹᱲᱤ ᱚᱱᱟ ᱠᱚᱠᱚ ᱢᱟᱜ ᱟᱹᱜᱩᱭᱮᱫᱟ ᱦᱮᱸ
ᱦᱩᱸ ᱦᱩᱸ
ᱥᱟᱦᱟᱱ ᱫᱟᱠᱚ ᱫᱟᱠᱟ ᱠᱚ ᱤᱥᱤᱱ ᱫᱟ ᱩᱛᱩ ᱠᱚ ᱤᱥᱤᱱ ᱫᱟ ᱦᱮᱸ ᱚᱱᱟ ᱠᱚ ᱢᱮᱱᱠᱷᱟᱱ ᱧᱮᱞᱚᱜ ᱠᱟᱱᱟ ᱠᱚᱨᱟᱣ ᱦᱚᱸ ᱞᱟᱹᱠᱛᱤ ᱠᱟᱱ ᱛᱟᱵᱚᱱᱟ ᱥᱟᱦᱟᱱ ᱠᱚ ᱠᱟᱱᱟ ᱚᱱᱟ ᱠᱚ ᱵᱟᱝᱵᱚᱱ ᱢᱟᱜ ᱞᱮᱠᱷᱟᱱ ᱛᱚ ᱟᱨ ᱫᱟᱠᱟ ᱠᱚᱦᱚᱸ ᱵᱟᱵᱚᱱ ᱤᱥᱤᱱ ᱫᱟᱲᱮᱭᱟᱜ-ᱟ ᱦᱮᱸ ᱟᱨ ᱱᱤᱛᱚᱜ ᱡᱟᱦᱟᱸ ᱞᱮᱠᱟ ᱧᱮᱞᱚᱜ ᱠᱟᱱᱟ ᱦᱟᱜ ᱱᱚᱜ-ᱚᱭ ᱱᱮᱛᱟᱨ ᱫᱚ ᱦᱟᱱᱟ ᱜᱮᱥ ᱧᱟᱢᱚᱜ ᱠᱟᱱᱟ ᱮᱭᱤᱪ ᱯᱤ ᱜᱮᱥ ᱤᱱᱰᱤᱭᱟᱱ ᱜᱮᱥ ᱦᱮᱸ ᱚᱱᱟ ᱜᱮᱥ ᱩᱰᱩᱠᱟᱱ ᱜᱮᱫᱚ ᱚᱱᱟ ᱠᱚᱦᱚᱸ ᱡᱚᱛᱚ ᱦᱚᱲ ᱫᱚ ᱵᱟᱝᱵᱚᱱ ᱠᱤᱨᱤᱧ ᱫᱟᱲᱮᱭᱟᱜ-ᱟ ᱛᱚ
ᱴᱷᱤᱠ ᱴᱷᱤᱠ
ᱡᱟᱦᱟᱸᱭᱟᱜ ᱚᱱᱠᱟ ᱠᱟᱹᱣᱰᱤ ᱜᱟᱱ ᱠᱚ ᱢᱮᱱᱟᱜ-ᱟ ᱩᱱᱠᱩᱠᱚ ᱠᱤᱨᱤᱧ ᱫᱟᱲᱮᱭᱟᱜ-ᱟ ᱡᱟᱠ ᱠᱟᱹᱣᱰᱤ ᱠᱚ ᱟᱱᱟᱴ ᱮᱸᱴᱠᱮᱴᱚᱬᱮ ᱢᱮᱱᱟᱜ ᱛᱟᱠᱚᱣᱟ ᱩᱱᱠᱩ ᱫᱚ ᱱᱟᱦᱟᱜ ᱱᱚᱜ-ᱚᱭ ᱵᱤᱨ ᱠᱷᱚᱱᱟᱜ ᱫᱟᱨᱮ ᱱᱟᱹᱲᱤ ᱠᱚᱜᱮ ᱢᱟᱜ ᱟᱹᱜᱩ ᱠᱟᱛᱮᱫ ᱚᱱᱟ ᱠᱚᱛᱮᱜᱮ ᱫᱟᱠᱟ ᱠᱚ ᱤᱥᱤᱱ ᱦᱩᱭᱩᱜ ᱛᱟᱠᱚᱣᱟ ᱛᱚ ᱟᱪᱪᱷᱟ ᱜᱚᱝᱠᱮ ᱛᱟᱦᱚᱞᱮ ᱟᱯᱮ ᱫᱚ ᱪᱮᱫ ᱛᱮ ᱚᱱᱠᱟ ᱫᱟᱠᱟ ᱠᱚᱯᱮ ᱤᱥᱤᱱ ᱜᱮᱭᱟ ᱜᱮᱥ ᱛᱮᱥᱮ ᱚᱱᱠᱟ ᱥᱟᱦᱟᱱᱛᱮ
ᱟᱞᱮ ᱚᱱᱛᱮ ᱦᱚᱸ ᱢᱟᱱᱮ ᱜᱮᱥ ᱛᱮᱫᱚ ᱪᱟᱞᱟᱣ ᱵᱟᱲᱟᱭ ᱜᱮᱭᱟ ᱪᱟᱞᱟᱣ ᱫᱚ ᱟᱫᱚ ᱠᱤᱪᱷᱩ ᱟᱡᱚᱢ ᱞᱮᱛ ᱠᱚᱣᱟ ᱠᱤᱪᱷᱩ ᱦᱚᱲ ᱫᱚ ᱱᱚᱣᱟ ᱟᱵᱚᱣᱟᱜ ᱥᱟᱦᱟᱱ ᱠᱚᱛᱮ ᱠᱚ ᱪᱚᱸᱫᱟ ᱵᱟᱲᱟᱭᱟ ᱟᱫᱚ ᱚᱱᱠᱟ ᱜᱮᱥ ᱠᱚᱫᱚ ᱚᱲᱟᱜ ᱨᱮ ᱡᱟᱦᱟᱸ ᱚᱲᱟᱜ ᱠᱚᱨᱮᱱᱟᱜ ᱠᱷᱩᱵ ᱠᱚᱢᱜᱮ ᱧᱮᱞᱚᱜ-ᱟ ᱱᱟᱣᱟ ᱫᱚ ᱵᱟᱝᱠᱚ ᱤᱭᱟᱹ ᱵᱮᱦᱟᱨ ᱜᱮᱥ ᱱᱤᱛᱚᱜ ᱫᱚ ᱧᱮᱞ ᱵᱤᱱ ᱜᱮᱥ ᱠᱚᱨᱮᱱᱟᱜ ᱫᱟᱢ ᱦᱚᱸ ᱠᱟᱹᱡ ᱵᱟᱹᱲᱛᱤ ᱜᱮᱭᱟ ᱛᱚ ᱢᱟᱱᱮ ᱟᱵᱚ ᱠᱚ ᱠᱷᱮᱛᱱᱟ ᱠᱤᱨᱤᱧ ᱠᱟᱛᱮᱫ ᱟᱨᱚ ᱡᱩᱞ ᱱᱚᱝᱠᱟ ᱚᱥᱚᱢᱵᱷᱚᱵ ᱜᱮ ᱵᱩᱡᱷᱟᱹᱜ-ᱟ
ᱟᱪᱪᱷᱟ ᱵᱟᱠᱷᱟᱱ ᱫᱚ ᱟᱯᱮᱥᱮ ᱚᱱᱠᱟ ᱵᱤᱨ ᱫᱚ ᱢᱮᱱᱟᱜ ᱜᱮᱭᱟ ᱥᱟᱦᱟᱱ ᱟᱹᱜᱩ ᱞᱟᱹᱜᱤᱫ ᱰᱮᱠᱟ ᱫᱚ
ᱦᱮᱸ ᱦᱮᱸ ᱥᱟᱦᱟᱱ ᱟᱹᱜᱩ ᱞᱟᱹᱜᱤᱫ ᱫᱚ ᱢᱮᱱᱟᱜ ᱜᱮᱭᱟ ᱵᱤᱨ ᱠᱚᱣᱟᱜ ᱡᱟᱦᱟᱸ ᱢᱟᱨᱟᱝ ᱫᱟᱨᱮ ᱨᱮᱱᱟᱜ ᱚᱱᱟ ᱨᱚᱦᱚᱲ ᱰᱟᱹᱨ ᱠᱚ ᱰᱟᱹᱨ ᱠᱚ ᱨᱚᱦᱚᱲ ᱠᱚᱜ-ᱟ ᱚᱱᱟ ᱠᱚ ᱢᱟᱜ ᱠᱟᱛᱮᱜ ᱦᱮᱸ ᱴᱷᱮᱠᱟᱣ ᱵᱟᱲᱟᱟᱭ ᱦᱩᱭᱩᱜ-ᱟ
ᱟᱨ ᱦᱮᱸ ᱵᱟᱝᱞᱮ ᱢᱟᱜ ᱜᱮᱭᱟ ᱢᱟᱱᱮ ᱵᱤᱨ ᱥᱩᱨ ᱨᱮ ᱛᱟᱦᱮᱱ ᱠᱟᱛᱮ ᱨᱮᱦᱚᱸ
ᱟᱪᱪᱷᱟ ᱟᱪᱪᱷᱟ ᱦᱮᱸ ᱦᱮᱸ ᱟᱹᱰᱤ ᱱᱟᱯᱟᱭ ᱜᱚᱝᱠᱮ
ᱦᱮᱸ ᱦᱮᱸ
ᱚᱱᱟ ᱦᱚᱸ ᱠᱚᱨᱟᱣ ᱞᱟᱹᱠᱛᱤ ᱠᱟᱱ ᱛᱟᱵᱚᱱᱟ ᱵᱟᱝᱠᱷᱟᱱ ᱫᱚ ᱵᱟᱝ ᱢᱟᱜᱽᱨᱟᱣ ᱚᱱᱟ ᱠᱚ ᱥᱟᱦᱟᱱ ᱦᱚᱸ ᱛᱚ ᱫᱟᱠᱟ ᱦᱚᱸ ᱵᱟᱵᱚᱱ ᱤᱥᱤᱱ ᱫᱟᱲᱮᱭᱟᱜ-ᱟ
ᱦᱮᱸ ᱴᱷᱤᱠ ᱴᱷᱤᱠ
ᱟᱨ ᱱᱮᱛᱟᱨ ᱫᱚ ᱱᱚᱝᱠᱟ ᱵᱤᱨ ᱵᱩᱨᱩ ᱠᱚᱨᱮ ᱡᱚ ᱵᱤᱞᱤ ᱠᱚᱦᱚᱸ ᱵᱟᱝ ᱧᱮᱞᱚᱜ ᱠᱟᱱᱟ
ᱦᱮᱸ ᱦᱮᱸ ᱜᱚᱝᱠᱮ ᱟᱯᱮ ᱚᱱᱛᱨᱮ ᱫᱚ
ᱦᱮ ᱜᱚᱝᱠᱮ ᱟᱨ ᱢᱤᱫᱫᱷᱟᱣ ᱞᱟᱹᱭ ᱢᱮ ᱵᱟᱝ ᱟᱸᱡᱚᱢ ᱡᱚᱫ ᱰᱤᱥᱴᱟᱵ ᱠᱮᱫ ᱛᱟᱢᱟ ᱠᱟᱹᱴᱤᱡ ᱨᱚᱲ
ᱦᱮᱸ ᱟᱯᱮ ᱥᱩᱨ ᱠᱚᱨᱮ ᱚᱱᱠᱟ ᱵᱤᱨ ᱵᱩᱨᱩ ᱠᱚ ᱵᱟᱹᱱᱩᱜ ᱟᱱᱟ
ᱵᱩᱨᱩ ᱫᱚ ᱵᱟᱹᱱᱩᱜ-ᱟ ᱦᱟᱸᱜ ᱵᱤᱨ ᱫᱚ ᱥᱩᱨ ᱨᱮ ᱜᱮ ᱢᱮᱱᱟᱜ-ᱟ ᱦᱮᱸ ᱟᱞᱮ ᱟᱹᱛᱳ ᱨᱮᱱ ᱫᱚ ᱱᱟᱦᱟᱜ ᱵᱚᱞᱛᱮ ᱟᱞᱮ ᱱᱚᱣᱟ ᱠᱚᱨᱮ ᱫᱚ ᱚᱱᱟ ᱦᱮᱸ ᱨᱮᱸᱜᱮᱡ ᱱᱟᱪᱟᱨ ᱦᱚᱲᱜᱮ ᱡᱟᱹᱥᱛᱤ ᱢᱮᱱᱟᱜ ᱞᱮᱭᱟ ᱛᱚ ᱦᱩᱸ ᱛᱟᱦᱞᱮ ᱠᱚᱫᱚ ᱟᱜ ᱵᱤᱨ ᱠᱷᱚᱱᱜᱮ ᱥᱟᱦᱟᱱ ᱠᱚᱞᱮ ᱢᱟᱜ ᱟᱹᱜᱩᱭ ᱛᱮ ᱫᱟᱠᱟ ᱠᱚᱞᱮ ᱤᱥᱤᱱᱟ ᱦᱮᱸ ᱟᱨ ᱚᱱᱟᱦᱚᱸ ᱵᱤᱨ ᱨᱮᱱ ᱡᱟᱦᱟᱸᱭ ᱠᱚ ᱛᱟᱦᱮᱱᱟᱠᱚ ᱨᱩᱠᱷᱤᱭᱟᱹ ᱵᱤᱨ ᱨᱩᱠᱷᱤᱭᱟᱹ ᱠᱚ ᱦᱮᱸ ᱩᱱᱠᱩ ᱠᱚᱫᱚ ᱠᱚ ᱢᱮᱛᱟ ᱞᱮ ᱜᱮᱭᱟ ᱫᱟᱨᱮ ᱟᱞᱚᱯᱮ ᱢᱟᱜᱟ ᱥᱮ ᱪᱮᱫ ᱟᱵᱚᱣᱟᱜ ᱚᱱᱠᱟ ᱫᱟᱨᱮ ᱯᱮ ᱢᱟᱜ ᱞᱮᱠᱷᱟᱱ ᱫᱤᱱ ᱫᱤᱱᱛᱮ ᱡᱤᱭᱚᱱ ᱟᱵᱚᱣᱟᱜ ᱟᱭᱢᱟ ᱟᱱᱟᱴ ᱮᱴᱠᱮ ᱮᱴᱠᱮᱴᱚᱬᱮ ᱵᱚᱱ ᱯᱟᱲᱦᱟᱜ-ᱟ ᱦᱮᱸ ᱢᱮᱱᱠᱷᱟᱱ ᱟᱵᱚ ᱦᱚᱸ ᱚᱱᱠᱟ ᱵᱟᱧᱪᱟᱣ ᱛᱟᱦᱮᱱ ᱞᱟᱹᱜᱤᱫ ᱫᱚ ᱡᱚᱢ ᱦᱩᱭᱩᱜ ᱛᱟᱵᱚᱱᱟ
ᱴᱷᱤᱠ ᱴᱷᱤᱠ
ᱦᱮᱸ ᱱᱚᱝᱠᱟᱞᱮ ᱢᱮᱛᱟ ᱠᱚᱣᱟ ᱫᱚ ᱱᱮᱛᱟᱨ ᱫᱚ ᱚᱱᱠᱟ ᱞᱮᱠᱟ ᱵᱟᱝᱠᱚ ᱪᱟᱞᱟᱣ ᱦᱚᱪᱚ ᱞᱮᱭᱟ ᱮᱜᱮᱨ ᱞᱮᱭᱟ ᱠᱚᱭᱟ ᱠᱚ ᱡᱮ ᱟᱞᱚᱯᱮ ᱢᱟᱜᱟ ᱟᱫᱚ ᱦᱮᱸ
ᱱᱚᱣᱟ ᱟᱞᱮ ᱟᱹᱛᱩ ᱫᱚ